ᱦᱮᱸ ᱪᱮᱫ ᱦᱚᱸ ᱪᱤᱠᱟᱹ ᱵᱟᱲᱟ ᱦᱩᱭᱩᱜ ᱠᱟᱱᱟ?
ᱪᱤᱞᱠᱟ ᱵᱚᱞᱫ ᱫᱩᱲᱩᱵ ᱱᱟᱥᱛᱟ ᱠᱟᱛᱮᱜ ᱫᱩᱲᱩᱵ ᱦᱩᱭ ᱟᱠᱟᱱᱟ᱾ ᱱᱚ ᱫᱚ ᱵᱞᱤᱧ ᱠᱟᱹᱢᱤᱤᱭᱮᱫᱟ ᱛᱮᱦᱤᱧ ᱫᱚ ᱟᱵᱮᱱ ᱜᱮᱵᱮᱱ ᱪᱮᱫ ᱠᱚ ᱵᱮᱱ ᱪᱮᱠᱟ ᱵᱟᱲᱟᱭᱫᱟ?
ᱪᱮᱫ ᱦᱚᱸ ᱵᱟᱝ᱾ ᱱᱚᱜᱼᱚᱭ ᱱᱟᱜ ᱚᱲᱟᱜ ᱠᱚᱨᱮ ᱜᱮ ᱱᱟᱥᱛᱟ ᱠᱚᱫᱚ ᱟᱣᱨᱤ ᱦᱩᱭᱩᱜ ᱛᱟᱞᱮᱭᱟ ᱦᱟᱸᱜ
ᱦᱮᱸ ᱛᱚ ᱟᱵᱮᱱ ᱫᱚ ᱡᱟᱸᱦᱟᱱᱟᱜ ᱠᱚᱵᱮᱱ ᱠᱟᱹᱢᱤ ᱛᱟᱦᱮᱱᱟ ᱥᱮ?
ᱠᱟᱹᱢᱤ ᱫᱚ ᱵᱟᱹᱱᱩᱜᱼᱟ᱾ ᱱᱮᱛᱟᱨ ᱫᱚ ᱪᱟᱥ ᱠᱟᱹᱢᱤ ᱫᱚ
ᱦᱮᱸ ᱪᱟᱥ ᱠᱟᱹᱢᱤ ᱢᱟ ᱥᱮᱴᱮᱨᱮᱱ ᱜᱮ ᱦᱩᱲᱩ ᱠᱚᱯᱮ ᱟᱯᱷᱚᱨ ᱵᱟᱲᱟ ᱠᱮᱫᱟ ᱥᱮ ᱵᱟᱝ?
ᱟᱹᱣᱨᱤᱭᱟ ᱦᱮᱸ ᱠᱤᱪᱷᱩ ᱜᱟᱱ ᱫᱚᱠᱚ ᱚᱯᱷᱚᱨ ᱵᱟᱲᱟᱭᱟ ᱦᱟᱸᱜ ᱟᱞᱮ ᱫᱚ ᱦᱟᱸᱜ ᱟᱹᱣᱨᱤ ᱛᱟᱞᱮᱭᱟ
ᱦᱮᱸ ᱫᱟᱜ ᱵᱟᱲᱟᱭ ᱫᱟᱭ ᱥᱮ ᱵᱟᱝ ᱱᱚᱛᱮ ᱦᱚᱸ ᱪᱚ ᱦᱚᱞᱟ ᱨᱤᱢᱤᱞ ᱵᱟᱲᱟ ᱠᱮᱠᱼᱟ᱾ ᱛᱮᱦᱤᱧ ᱫᱟᱜ ᱠᱚᱦᱚᱸ ᱵᱟᱭ ᱫᱟᱜ ᱞᱮᱫᱟ᱾
ᱦᱩᱸ ᱦᱩᱸ ᱟᱫᱚ ᱱᱚᱛᱮ ᱦᱚᱸᱜ ᱟᱞᱮ ᱥᱮᱱ ᱱᱟᱜ ᱫᱟᱜ ᱫᱚ ᱵᱟᱭ ᱫᱟᱜ ᱠᱟᱫᱟᱭ ᱦᱟᱸ᱾ ᱟᱯᱮ ᱫᱟᱜ ᱦᱟᱜ ᱚᱠᱟ ᱥᱮᱱ ᱯᱟᱲᱟᱜ ᱟᱯᱮ᱾ ᱢᱟᱱᱮ ᱚᱠᱟ ᱫᱷᱟᱨᱮ ᱦᱚᱲ ᱠᱟᱱᱟ ᱯᱮ
ᱱᱤᱭᱟᱹ ᱫᱚ ᱳᱭᱮᱥᱴ ᱵᱮᱝᱜᱚᱞ ᱵᱟᱸᱠᱩᱲᱟ ᱨᱮ
ᱚ ᱚ ᱛᱟᱦᱚᱞᱮ ᱫᱚ ᱦᱟᱸᱜ ᱟᱯᱮ ᱡᱩᱫᱤ ᱫᱟᱜ ᱯᱮ ᱧᱟᱢᱟ ᱦᱟᱸᱜ ᱟᱞᱮ ᱦᱚᱸ ᱠᱤᱱᱛᱩ ᱫᱟᱜ ᱞᱮ ᱧᱟᱢᱟ᱾ ᱥᱩᱨ ᱜᱮᱭᱟᱵᱚᱱ ᱛᱟᱦᱚᱞᱮ ᱟᱵᱚ ᱫᱚ
ᱚ ᱥᱩᱨᱜᱵ ᱟᱢ ᱟᱵᱮᱱ ᱵᱟᱸᱠᱩᱲ ᱯᱟᱦᱴᱟ ᱜᱮ ᱥᱮ?
ᱦᱮᱸ ᱦᱮᱸ ᱟᱨ ᱟᱫᱚ ᱦᱟᱸᱜ ᱜᱟᱯᱟ ᱫᱚᱱᱟᱜ ᱦᱩᱞ ᱢᱟᱦᱯᱮ ᱢᱟᱱᱟᱣᱭᱮᱫ ᱛᱟᱵᱚᱱᱟ ᱥᱮ ᱵᱟᱝ? ᱟᱯᱮ ᱥᱮᱱ ᱫᱚ
ᱦᱩᱸ ᱦᱚᱞᱩᱢᱟ ᱪᱮᱫᱟᱜ ᱵᱟᱝ ᱢᱟᱱᱟ ᱦᱩᱭᱩᱜ ᱜᱮᱭᱟᱞᱮ ᱱᱚᱸᱰᱮ ᱱᱚᱜᱚᱭ ᱛᱤᱦᱮᱧ ᱠᱷᱚᱱᱚᱡᱮ ᱠᱩᱨᱩᱢᱩᱴᱩ ᱦᱚ ᱦᱩᱭ ᱟᱠᱟᱱᱟ ᱛᱚ ᱛᱮᱦᱮᱧ ᱱᱟᱥᱮᱱᱟᱜ ᱞᱟᱦᱟ ᱠᱚ ᱦᱚᱦᱚ ᱦᱚᱴᱚ ᱠᱟᱠᱟᱫᱟ ᱦᱚᱞᱟ ᱦᱚᱸ ᱠᱚ ᱦᱚᱦᱚ ᱞᱮᱫᱟ᱾ ᱦᱚᱞᱟ ᱫᱚ ᱴᱟᱺᱰᱤ ᱥᱟᱯᱷᱟ ᱠᱮᱫᱟᱞᱮ ᱡᱟᱦᱟᱸ ᱨᱮ ᱚᱱᱮ ᱟᱞᱮ ᱫᱚ ᱢᱩᱨᱛᱤ ᱜᱮᱥᱮ ᱢᱩᱨᱛᱤ ᱠᱚ ᱢᱮᱱᱟᱜ ᱠᱚᱣᱟ ᱩᱱᱠᱩ ᱮ ᱦᱟᱸᱜᱮ ᱢᱟᱞᱟ ᱠᱚᱞᱮ ᱦᱚᱨᱚᱜ ᱟᱠᱚᱼᱟ᱾ ᱛᱚ ᱟᱨᱚ ᱵᱚᱸᱜᱟ ᱵᱩᱨᱩ ᱦᱩᱭᱩᱜᱼᱟ᱾ ᱛᱚ ᱛᱮᱦᱮᱧ ᱦᱚᱞᱟ ᱱᱟᱥᱮᱱᱟᱜ ᱴᱟᱺᱰᱤ ᱠᱚᱞᱮ ᱥᱟᱯᱷᱟ ᱦᱚᱴᱚᱣᱟ ᱟᱠᱟᱫᱟ ᱛᱤᱦᱤᱧ ᱧ ᱱᱟᱥᱮᱱᱟᱜ ᱯᱚᱨᱮᱜᱮ ᱟᱚᱨᱫᱷᱠ ᱜᱚᱨ ᱫᱚ ᱠᱚ ᱪᱟᱞᱟᱣ ᱠᱟᱱᱟ ᱞᱟᱦᱟ ᱠᱟᱱᱟ ᱠᱚ ᱪᱟᱞᱟᱜ ᱟᱞᱮ ᱦᱟᱸᱜ ᱢᱩᱨᱛᱤ ᱠᱚᱨᱮ ᱡᱚᱜ ᱥᱟᱯᱷᱟ ᱠᱤᱱᱟ ᱫᱟᱜ ᱠᱚᱛᱮᱞᱮ ᱟᱹᱨᱩᱵ ᱠᱤᱱᱟ ᱢᱚᱸᱡᱽᱛᱮ ᱥᱟᱯ ᱥᱟᱯᱷᱟ ᱯᱷᱟᱹᱨᱪᱟᱹ ᱠᱟᱛᱮᱜ ᱚᱱᱟ ᱠᱚᱨᱮ ᱴᱟᱺᱰᱤ ᱠᱚ ᱟᱨᱚ ᱢᱚᱸᱡᱽ ᱛᱮᱞᱮ ᱥᱟᱯᱷᱟ ᱡᱩᱛᱟᱹ ᱟᱨ ᱟᱜᱮ ᱠᱷᱚᱱ ᱜᱮᱞᱮ ᱱᱮᱣᱛᱟ ᱟᱠᱟᱫ ᱠᱚᱣᱟ ᱢᱟᱱᱚᱛᱟᱱ ᱢᱟᱱᱚᱛᱟᱱᱤ ᱠᱚᱫᱚ᱾ ᱜᱟᱯᱟ ᱦᱮᱡ ᱞᱟᱹᱜᱤᱫ᱾ ᱛᱚ ᱜᱟᱯᱟ ᱦᱟᱸᱜ ᱠᱚ ᱦᱤᱡᱩᱜᱼᱟ ᱚᱱᱠᱟ ᱡᱚᱛᱚ ᱦᱚᱲ ᱥᱟᱶ ᱨᱮ ᱦᱮᱡ ᱠᱟᱛᱮᱫ ᱜᱮ ᱱᱟᱭᱠᱮ ᱛᱮᱜᱮ ᱟᱞᱮ ᱵᱚᱸᱜᱟ ᱵᱩᱨᱩ ᱠᱟᱛᱮᱜ ᱢᱚᱡᱽ ᱛᱮᱜᱮᱞᱮ ᱯᱟᱨᱚᱢᱟ ᱟᱯᱮ ᱥᱮᱫ ᱪᱮᱫ ᱞᱮᱠᱟᱯᱮ ᱢᱟᱱᱟᱣ ᱛᱟᱦᱮᱞᱮ?
ᱟᱪᱪᱷᱟ ᱟᱪᱪᱷᱟ ᱟᱨᱦᱚᱸ ᱟᱹᱰᱤ ᱱᱟᱯᱟᱭ ᱯᱮ ᱠᱟᱹᱢᱤᱭᱮᱫ ᱛᱟᱵᱚᱱᱟ ᱜᱟᱯᱟ ᱞᱮᱠᱟ ᱫᱤᱱ ᱨᱮ ᱳᱞ ᱢᱚᱦᱟᱫᱮᱵᱽ ᱫᱚ ᱟᱞᱮ ᱥᱮᱱ ᱦᱚᱸ ᱟᱯᱮ ᱟᱞᱮ ᱦᱚᱸ ᱞᱮ ᱢᱟᱱᱟᱣ ᱱᱚᱛᱮ ᱦᱚᱸ
ᱦᱮᱸ ᱟᱵᱚ ᱫᱚ ᱥᱩᱨ ᱥᱩᱯᱩᱨ ᱜᱮᱭᱟᱵᱚᱱ ᱟᱵᱚᱣᱟᱜ ᱟᱹᱨᱤᱪᱟᱹᱞᱤ ᱠᱚᱫᱚ ᱡᱚᱛᱚ ᱢᱤᱫ ᱧᱚᱜ ᱜᱮᱭᱟ᱾ ᱥᱮ ᱪᱮᱫ?
ᱢᱮᱛᱟ ᱟᱵᱚᱱᱟ ᱦᱚᱸᱭ ᱡᱚᱛᱚ ᱠᱤᱪᱷ ᱜᱮ ᱦᱩᱭ ᱪᱚᱠᱟᱹᱣ ᱟᱠᱟᱱᱟ ᱟᱫᱚ ᱦᱟᱸᱜ ᱱᱚᱜᱼᱚ ᱱᱟᱟᱜ ᱟᱭᱥᱟᱹ ᱡᱚᱢ ᱠᱚ ᱵᱟᱝ ᱜᱟᱱᱚᱜ ᱠᱟᱱᱟ ᱦᱟᱸᱜ ᱦᱚᱞᱟ ᱠᱷᱚᱱ ᱫᱚ ᱦᱟᱸᱜ ᱢᱟᱱᱟᱣ ᱟᱹᱜᱩ ᱦᱩᱭᱩᱜ ᱠᱟᱱᱟ ᱜᱟᱯᱟ ᱫᱷᱟᱹᱨᱤᱡ ᱫᱚ ᱢᱟᱱᱟᱣ ᱦᱩᱭᱩᱜᱼᱟ ᱡᱮ ᱟᱹᱥᱟᱹ ᱫᱚ ᱵᱟᱝ ᱡᱚᱢ ᱦᱩᱭᱩᱜᱼᱟ᱾
ᱩᱦᱻ ᱟᱨ ᱯᱚᱨᱚᱵᱽ ᱯᱟᱹᱞᱤ ᱠᱚ ᱛᱟᱦᱞᱮ ᱟᱢᱵᱟᱵᱚᱛ ᱠᱚᱯᱮ ᱢᱟᱱᱟᱣ ᱵᱟᱲᱟ ᱠᱮᱫ ᱜᱮᱭᱟ ᱥᱮ?
ᱦᱮᱸ ᱦᱮᱸ ᱢᱟᱱᱟᱣ ᱵᱟᱲᱟ ᱦᱩᱭᱱᱟ ᱚᱱᱟ ᱠᱚᱦᱚᱸ ᱠᱷᱟᱱᱴᱷᱟᱲ ᱯᱤᱴᱷᱟᱹ ᱠᱚ ᱡᱚᱢ ᱦᱩᱭᱱᱟ ᱛᱟᱨᱯᱚᱨᱮ ᱟᱹᱰᱤ ᱠᱤᱪᱷᱩ ᱡᱤᱞ ᱩᱛᱩ ᱠᱚ ᱛᱟᱦᱮᱸ ᱠᱟᱱᱟ᱾ ᱡᱮᱢᱚᱱ ᱥᱩᱠᱨᱤ ᱡᱤᱞ ᱠᱚ ᱩᱛᱩ ᱦᱩᱭ ᱞᱮᱱ ᱛᱟᱦᱮᱸ ᱫᱚ ᱟᱨ ᱟᱵᱚ ᱠᱷᱟᱱᱛᱲ ᱠᱚᱢᱟ ᱥᱩᱠᱨᱤ ᱡᱤᱞ ᱠᱚ ᱛᱟᱵᱚᱱ ᱥᱤᱢ ᱡᱤᱞᱠᱟ ᱵᱳᱚᱞ ᱟᱠᱚ ᱚᱱᱟ ᱠᱚᱵᱚᱱ ᱯᱤᱴᱷᱟᱹ ᱵᱟᱲᱟᱭ ᱜᱮᱭᱟ ᱟᱫᱚ ᱚᱱᱟ ᱠᱚ ᱞᱮ ᱫᱚᱞᱮ ᱯᱤᱴᱷᱟᱹ ᱵᱟᱲᱟᱭ ᱜᱮᱭᱟ ᱟᱯᱮ ᱥᱮᱱ ᱫᱚ ᱯᱤᱴᱷᱟᱹ
ᱦᱮᱸ ᱦᱮᱸ ᱟᱞᱮ ᱦᱚᱸ ᱚᱱᱠᱟᱜ ᱜᱮ ᱡᱚ ᱵᱤᱞᱤ ᱠᱚ ᱥᱟᱶᱛᱮ ᱡᱚ ᱵᱤᱞᱮ ᱡᱮᱞᱮᱠᱟ ᱪᱮᱫ ᱤᱧ ᱞᱟᱹᱭᱟ ᱚᱱᱮ ᱩᱞ ᱵᱮᱞᱮ ᱠᱟᱱᱴᱷᱟᱲ ᱟᱨᱦᱚ ᱟ ᱟᱹᱛᱩ ᱫᱤᱥᱚᱢ ᱨᱮ ᱧᱟᱢᱚᱜ ᱠᱷᱤᱡᱩᱨ ᱛᱟᱞᱮ ᱠᱩᱫ ᱱᱚᱣᱟ ᱠᱚ ᱛᱮᱜᱮ ᱟᱨᱚ ᱚᱲᱟᱜ ᱨᱮ ᱯᱤᱴᱷᱟᱹ ᱠᱮᱫᱟᱞᱮ ᱟᱨᱚ ᱛᱟᱨᱮ ᱡᱤᱞ ᱩᱛᱩ ᱫᱟᱠᱟ ᱦᱚᱸ ᱛᱟᱦᱮᱸ ᱠᱟᱱᱟ ᱱᱚᱣᱟ ᱠᱚᱛᱮᱜ ᱜᱮ ᱢᱚᱸᱡᱽ ᱛᱮ ᱯᱟᱨᱚᱢ ᱠᱮᱫᱟ ᱟᱹᱰᱤ ᱨᱟᱹᱥᱠᱟᱹ ᱟᱨᱦᱚ ᱚᱱᱟ ᱞᱮᱥᱟᱲᱦᱮᱫ ᱛᱮ ᱧᱤᱫᱟᱹ ᱥᱮᱫ ᱨᱮ ᱯᱟᱛᱟ ᱛᱟᱦᱮᱸ ᱠᱟᱱᱟ ᱯᱟᱛᱟ ᱠᱚᱞᱮ ᱮᱱᱮᱡ ᱮᱱᱟ ᱥᱟᱺᱜᱤᱧ ᱥᱟᱺᱜᱤᱧᱨᱮ ᱨᱮᱱ ᱦᱚᱸ ᱦᱮᱡ ᱞᱮᱱᱟ ᱠᱚ ᱮᱴᱟᱜᱛᱳ ᱠᱚᱨᱮᱱ ᱦᱚᱲ ᱩᱱᱠᱩ ᱦᱚᱸ ᱮᱱᱮᱡ ᱞᱟᱹᱜᱤᱫ ᱠᱚ ᱦᱮᱡ ᱞᱮᱱᱟ ᱧᱮᱞ ᱠᱚ ᱦᱮᱡ ᱞᱮᱱᱟ ᱟᱹᱰᱤ ᱨᱟᱹᱥᱠᱟᱹ ᱛᱮᱜᱮ ᱢᱤᱫ ᱧᱤᱫᱟᱹ ᱞᱮ ᱯᱟᱨᱚᱢ ᱠᱮᱫᱟ ᱟᱠᱷᱲᱟ
ᱦ
ᱦᱮᱸ
ᱟᱯᱮ ᱥᱮᱫ ᱦᱚᱸ ᱱᱚᱝᱠᱟ ᱟᱠᱷᱲᱟ ᱦᱤᱥᱟᱹᱵ ᱢᱮᱱᱟᱜ ᱛᱟᱯᱮᱭᱟ ᱥᱮ ᱪᱮᱫᱞᱮᱠᱟ
ᱟᱠᱷᱲᱟ ᱵᱚᱞᱛᱮ ᱚᱱᱠᱟ ᱯᱨᱚᱛᱛᱮᱠ ᱵᱚᱪᱷᱚᱨ ᱫᱚ ᱵᱟᱝ ᱦᱩᱭᱩᱜ ᱠᱟᱱᱟ ᱚᱠᱟ ᱡᱚᱠᱚᱡ ᱦᱚᱪᱩᱜ ᱛᱟᱦᱮᱱᱟᱠᱚ ᱠᱚ ᱦᱮᱸ ᱱᱤᱭᱟᱹ ᱵᱚᱪᱷᱚᱨ ᱪᱚ ᱞᱮᱥᱟᱲᱮᱫ ᱛᱮ ᱱᱚᱣᱟ ᱠᱚ ᱡᱮ ᱮᱱᱮᱡ ᱠᱟᱜ ᱜᱮᱵᱚᱱ ᱯᱟᱛᱟ ᱠᱚ ᱚᱱᱠᱟ ᱢᱤᱫ ᱧᱤᱫᱟᱹᱞᱮ ᱮᱱᱮᱡ ᱛᱟᱦᱮᱱᱟ
ᱟᱯᱮ ᱫᱚ ᱚᱱᱛᱮ ᱟᱠᱷᱲᱟ ᱞᱮᱠᱟᱯᱮ ᱮᱱᱮᱡ ᱵᱟᱲᱟ ᱠᱮᱫᱟ ᱟᱯᱮ ᱥᱮᱫ ᱫᱚ ᱚᱱᱠᱟ ᱟᱠᱷᱲᱟ ᱠᱚᱫᱚ ᱵᱟᱝ ᱦᱩᱭᱩᱜᱼᱟ ᱡᱮ ᱡᱟᱨ ᱚᱲᱟᱜ ᱨᱮᱜᱮ ᱡᱟᱦᱟᱸ ᱢᱮᱱᱟᱜ ᱠᱚ ᱡᱟᱦᱟᱸ ᱞᱮᱠᱟ ᱢᱮᱱᱟᱜ ᱛᱟᱭᱟ ᱜᱚᱲᱚ ᱟᱱᱴᱟᱣ ᱠᱟᱱᱟᱭ ᱦᱮᱸ ᱚᱱᱠᱟᱜᱮ ᱦᱟᱸᱜ ᱟᱞᱮᱭᱟᱜ ᱡᱟᱦᱟᱸ ᱫᱚ ᱦᱟᱸᱜ ᱢᱤᱞ ᱯᱤᱴᱷᱟᱹᱭ ᱦᱟᱞᱮ ᱦᱟᱸᱜ
ᱦᱚᱸ ᱵᱷᱟᱹᱜᱮ ᱛᱚ ᱱᱤᱭᱟᱹ ᱥᱮᱨᱢᱟ ᱦᱚᱪᱮᱫ ᱫᱟᱜ ᱜᱮ ᱵᱟᱭᱫᱟᱜ ᱮᱫ ᱛᱚ ᱪᱟᱥ ᱛᱚ ᱦᱩᱭᱩᱜ ᱟᱥᱮ ᱵᱟᱝ ᱪᱮᱫ ᱵᱮᱱ ᱞᱟᱹᱭ ᱮᱫᱟ
ᱩᱱ ᱞᱟᱹᱭ ᱠᱮᱫ ᱪᱟᱥ ᱦᱩᱭᱩᱜᱼᱟ ᱥᱮ ᱵᱟᱝ ᱪᱟᱥ ᱠᱚᱫᱚ ᱦᱟᱜ ᱦᱩᱭᱩᱜᱼᱟ ᱡᱮᱫᱟᱜ ᱥᱮ ᱱᱚᱜᱼᱚᱭ ᱥᱤᱡᱤᱱ ᱥᱮᱴᱮᱨᱚᱜ ᱠᱟᱱᱟ ᱫᱟᱜ ᱥᱤᱡᱤᱱ ᱟᱫᱚ ᱚᱛᱮ ᱵᱚᱞᱮ ᱚᱱᱠᱟ ᱟᱸᱡᱚᱢᱚᱜ ᱠᱟᱱᱟ ᱵᱟᱝ ᱱᱤᱭᱟᱹ ᱫᱷᱟᱣ ᱛᱮᱱᱟᱜ ᱫᱟᱜ ᱫᱚ ᱯᱚᱨᱮ ᱧᱚᱜ ᱜᱮᱭᱟ
ᱦᱮᱸ
ᱡᱚᱛᱚ ᱦᱚᱲ ᱡᱟᱦᱱᱟᱜ ᱫᱟᱜ ᱫᱚ ᱵᱟᱝᱠᱚ ᱧᱟᱢᱚᱜ ᱜᱮᱭᱟ ᱪᱟᱥ ᱞᱟᱹᱜᱤᱫ ᱛᱮᱫᱚ ᱚᱱᱟ ᱞᱟᱥ ᱟᱥᱮᱱ ᱠᱚ ᱧᱟᱢᱟ ᱡᱟᱦᱟᱸ ᱫᱚᱱᱟᱜ ᱟᱵᱚ ᱦᱩᱲᱩ ᱵᱚ ᱡᱟᱦᱟᱸ ᱫᱚ ᱠᱤᱪᱷᱩ ᱜᱟᱹᱪᱷᱤ ᱧᱚᱜ ᱠᱟᱱᱟ ᱵᱟᱝ ᱤᱥᱤᱱᱚᱜ ᱛᱟᱵᱚ ᱞᱟᱹᱜᱤᱫ ᱱᱚᱜᱼᱚ ᱱᱚᱝᱠᱟ ᱡᱚᱠᱷᱚᱱ ᱟᱨ ᱦᱚᱸ ᱫᱟᱜ ᱟᱭ ᱞᱮᱫᱟ ᱱᱤᱭᱟᱹ ᱫᱷᱟᱣ ᱚᱱᱠᱟ ᱡᱟᱦᱟᱸ ᱧᱮᱞᱚᱜ ᱠᱟᱱᱟ ᱦᱚᱲ ᱠᱚ ᱴᱷᱮᱱ ᱟᱸᱡᱚᱢ ᱵᱟᱲᱟ ᱦᱩᱭᱩᱜ ᱠᱟᱱᱟ ᱦᱟᱜ
ᱦᱮᱸ
ᱡᱩᱫᱤ ᱱᱚᱝᱠᱟ ᱜᱮ ᱞᱟᱦᱟ ᱵᱟᱞ ᱡᱮᱥ ᱦᱚᱸ ᱚᱱᱠᱟ ᱵᱚᱱᱟᱭ ᱛᱟᱦᱚᱞᱮ ᱠᱷᱟᱱ ᱫᱚ ᱪᱟᱥ ᱠᱚ ᱥᱚᱝᱠᱚᱴ ᱦᱩᱭᱩᱜ ᱠᱟᱱᱟ
ᱢᱮᱱᱫᱟᱞᱤᱧ ᱟᱵᱮᱱ ᱫᱚ ᱛᱟᱦᱚᱞᱮ ᱚᱲᱟᱜ ᱨᱮᱜᱮ ᱵᱮᱱ ᱛᱟᱦᱮᱱ ᱠᱟᱱᱟ ᱥᱮ ᱡᱟᱦᱟᱱᱟᱜ ᱠᱟᱹᱢᱤ ᱠᱚ ᱵᱚᱞᱛᱮ ᱠᱟᱢᱤ ᱠᱚ ᱵᱚᱞᱛᱮᱫᱚ ᱫᱚ ᱯᱟᱲᱦᱟᱜ ᱠᱟᱱᱟ ᱵᱮᱱ ᱥᱮᱵᱮᱱ ᱪᱤᱠᱟᱭᱮᱫᱟ
ᱦᱳᱭ ᱠᱟᱹᱢᱤ ᱠᱚᱫᱚ ᱚᱱᱠᱟ ᱪᱮᱫ ᱦᱚᱸ ᱵᱟᱝ ᱚᱲᱟᱜ ᱠᱚᱨᱮ ᱜᱮ
ᱚᱱᱟᱹᱧ ᱫᱟ ᱟᱹᱛᱳ ᱫᱤᱥᱚᱢ ᱠᱚᱫᱚ ᱵᱟᱭᱨᱮ ᱨᱮᱜᱮᱞᱤᱧ ᱛᱟᱦᱮᱱᱟ ᱟᱹᱞᱤᱧ ᱦᱚᱸ ᱱᱟᱜᱟᱨ ᱨᱮᱞᱤᱧ ᱛᱟᱦᱮᱱᱟ ᱛᱚ ᱯᱟᱲᱦᱟᱣ ᱠᱚ ᱦᱩᱭᱩᱜ ᱠᱟᱱᱟ ᱱᱚᱜ ᱜᱨᱮᱡᱩᱭᱮᱥᱚᱱ ᱠᱚᱢᱯᱤᱞᱴ ᱠᱟᱛᱮᱜ ᱢᱮᱱᱟᱜ ᱟᱠᱟᱫ ᱞᱤᱧᱟᱹ ᱚᱱᱟ ᱠᱚᱜᱮ ᱧᱮᱞ ᱦᱩᱭᱩᱜ ᱠᱟᱱᱟ ᱪᱟᱹᱠᱨᱤ ᱯᱚᱨᱤᱠᱠᱷᱟ ᱞᱟᱹᱜᱤᱫ ᱯᱳᱥᱴ ᱪᱩᱴᱤ ᱦᱟᱛᱟᱣ ᱦᱩᱭᱩᱜ ᱠᱟᱱᱟ ᱦᱩᱸ
ᱟᱫᱚ ᱦᱟᱜ ᱟᱞᱮ ᱫᱚ ᱦᱟᱸᱜ ᱱᱚᱝᱠᱟ ᱦᱩᱭ ᱠᱟᱱᱟ ᱡᱮ ᱱᱚᱜᱼᱚᱭ ᱱᱟ ᱟᱞᱮ ᱦᱚᱸ ᱚᱱᱟ ᱮᱢ ᱮ ᱵᱤᱭᱮ ᱠᱚᱫᱚ ᱠᱚᱢᱯᱞᱤᱴ ᱠᱟᱛᱮᱜ ᱟᱫᱚ ᱟᱞᱮ ᱦᱚᱸ ᱱᱚᱜ ᱚᱲᱟᱜ ᱠᱚᱨᱮᱜᱮ ᱫᱩᱲᱩᱵ ᱢᱮᱱᱟᱜ ᱠᱟᱜ ᱞᱮᱭᱟ ᱟᱫᱚ ᱵᱤᱭᱮᱰ ᱵᱟᱠᱷᱨᱟ ᱠᱟᱛᱷᱟ ᱛᱟᱦᱮᱸ ᱠᱟᱱᱟ ᱟᱫᱚ ᱵᱤᱭᱮᱰ ᱫᱚ ᱦᱟᱸᱜ ᱟᱣᱨᱤ ᱞᱮ ᱟᱨᱩ ᱯᱷᱮᱨᱞᱟᱯ ᱦᱩᱭᱩᱜᱼᱟ ᱚᱱᱟᱴᱟᱜ ᱫᱚ
ᱟᱨ
ᱟᱫᱚ ᱦᱚᱸᱜᱼ ᱱᱟ ᱟᱵᱚᱣᱟᱜ ᱢᱤᱰᱤᱭᱟᱢ ᱛᱮᱜᱮ ᱯᱟᱲᱦᱟᱣ ᱦᱩᱭᱩᱜ ᱠᱟᱱᱟ ᱟᱫᱚ ᱢᱤᱰᱤᱭᱟᱢ ᱛᱮᱫᱟᱜ ᱵᱤᱭᱮᱰ ᱢᱟ ᱵᱟᱝ ᱠᱷᱩᱞᱟᱹᱣ ᱟᱠᱟᱱᱟ᱾ ᱟᱫᱚ ᱚᱱᱟᱴᱟᱜ ᱜᱮ ᱱᱟᱥᱮᱱᱟᱜ ᱥᱚᱢᱚᱥᱥᱟ ᱧᱩᱨ ᱠᱚ ᱦᱩᱭ ᱠᱟᱱᱟ᱾ ᱟᱫᱚ ᱱᱚᱜᱼᱚ ᱱᱟ ᱡᱮ ᱢᱮᱰᱤᱭᱟᱢ ᱛᱮ ᱛᱟᱯᱚᱨᱮ ᱵᱟᱝᱞᱟ ᱢᱤᱰᱤᱭᱟᱢ ᱛᱮ ᱢᱮᱱᱟᱜ ᱨᱮᱦᱚᱸ ᱵᱟᱝᱞᱟ ᱟᱫᱚ ᱠᱚᱢ ᱵᱷᱩᱨᱛᱤ ᱦᱩᱭ ᱠᱟᱱᱟ᱾ ᱟᱥᱟᱢ ᱦᱚᱸ ᱦᱩᱭ ᱞᱮᱱᱟ ᱡᱮ ᱵᱟᱝᱞᱟ ᱢᱤᱰᱤᱭᱚᱢ ᱵᱷᱚᱨᱛᱤᱼᱟ᱾ ᱠᱤᱱᱛᱩ ᱟᱱᱟᱴ ᱴᱟᱠᱟ ᱠᱟᱣᱰᱤ ᱠᱟᱹᱴ ᱱᱟᱥᱮᱱᱟᱜ ᱚᱵᱷᱟᱵᱽ ᱛᱟᱦᱮᱸ ᱠᱟᱱ ᱛᱤ ᱠᱤᱪᱷᱩ ᱱᱤᱭᱟᱹ ᱜᱮ ᱜᱮᱯ ᱛᱟᱦᱮᱱ ᱛᱤᱧᱟᱹ ᱦᱟᱸᱜ ᱻ
ᱚ
ᱯᱚᱨᱪᱟ ᱠᱚ ᱦᱩᱭ ᱦᱩᱭ ᱞᱮᱱᱠᱷᱟᱱ ᱟᱫᱚ ᱦᱟᱸᱜ ᱯᱚᱨᱮ ᱵᱟᱨ ᱨᱮᱸᱫᱚ ᱵᱤ ᱮᱰ ᱵᱷᱚᱨᱛᱤ ᱦᱩᱭᱩᱜᱼᱟ᱾ ᱚᱲᱟᱜ ᱠᱚ ᱞᱟᱹᱭ ᱠᱟᱫᱟ ᱡᱮ ᱯᱚᱭᱥᱟᱹ ᱵᱟᱹᱱᱩᱜᱼᱟ᱾ ᱱᱤᱭᱟᱹ ᱵᱟᱝᱠᱷᱟᱱ ᱟᱞᱟᱝ ᱵᱩ ᱮᱨ ᱯᱚᱨᱮ ᱵᱷᱚᱨᱛᱤ ᱦᱩᱭᱩᱜᱼᱟ ᱟᱨ ᱚᱱᱟ ᱡᱟᱦᱟᱱᱟᱜ ᱮᱠᱡᱟᱢ ᱠᱚ ᱦᱚᱴᱮᱨᱚᱜ ᱱᱚᱣᱟ ᱠᱚᱫᱚ ᱦᱟᱜ ᱯᱷᱤᱞᱟᱯ ᱵᱟᱲᱟᱭ ᱢᱮ ᱮᱢ ᱫᱚᱮᱢ ᱵᱟᱲᱟᱭ ᱢᱮ ᱯᱚᱨᱤᱠᱠᱷᱟ ᱠᱚᱫᱚ
ᱚ ᱵᱷᱟᱹᱜᱤ ᱜᱮ
ᱦᱮᱸ ᱚᱸᱦᱟᱜ ᱟᱯᱮᱥᱮᱡ ᱫᱚ ᱦᱟᱸᱜ ᱚᱱᱠᱟ ᱯᱟᱲᱦᱟᱜ ᱛᱮᱫᱚ ᱢᱮᱱᱟᱜ ᱠᱚᱣᱟ ᱥᱮ ᱵᱟᱝ? ᱚᱞ ᱪᱤᱠᱤ ᱢᱤᱰᱤᱭᱟᱢ ᱛᱮ ᱫᱚ ᱡᱟᱦᱟᱸᱭ ᱠᱚ
ᱦᱮᱸ ᱢᱮᱱᱟᱜ ᱠᱚᱜᱮᱭᱟ᱾ ᱯᱟᱲᱦᱟᱜ ᱠᱟᱱ ᱜᱮᱭᱟ ᱠᱚ ᱛᱚ, ᱚᱞ ᱛᱟᱠᱚ ᱢᱮ ᱥᱟᱱᱛᱷᱟᱞᱤ ᱢᱤᱰᱤᱭᱟᱢ ᱛᱮ ᱵᱷᱩᱨᱛᱤᱭ ᱠᱟᱱ ᱜᱮᱭᱟ ᱠᱚ ᱛᱚ ᱵᱤ ᱮᱴ ᱠᱚ ᱠᱚᱨᱟᱣ ᱯᱮ ᱜᱮ
ᱦᱮᱸᱻᱦᱮᱸᱻᱦᱮᱸ ᱟᱫᱚ ᱱᱤᱭᱟᱹ ᱫᱷᱟᱱ ᱟᱨ ᱦᱚᱸ ᱟᱸᱡᱚᱢ ᱟᱠᱟᱱᱟ ᱵᱟᱝᱢᱟ ᱢᱟᱫᱽᱫᱷᱚᱢᱤᱠ ᱨᱮ ᱡᱟᱦᱟᱸᱭ ᱟᱵᱚ ᱨᱮᱱ ᱢᱟᱹᱭ ᱛᱟᱠᱚ ᱠᱚ ᱮᱢ ᱠᱮᱫᱟ ᱯᱚᱨᱤᱠᱠᱷᱟ ᱟᱹᱰᱤ ᱵᱷᱟᱹᱜᱤᱻᱵᱷᱟᱹᱜᱤ ᱱᱟᱢᱵᱟᱨ ᱠᱚ ᱧᱟᱢ ᱠᱮᱫᱟ᱾ ᱡᱮᱢᱚᱱ ᱯᱟᱸᱥᱥᱚ ᱪᱮᱛᱟᱱ ᱠᱚ ᱧᱟᱢ ᱠᱟᱫᱟ ᱚᱠᱚᱭ ᱫᱚ ᱪᱷᱚᱥᱚ ᱦᱚᱸᱠᱚ ᱧᱟᱢ ᱠᱟᱫᱟ᱾ ᱜᱚᱨᱚᱵᱽ ᱵᱩᱡᱷᱟᱹᱜᱼᱟ ᱡᱮ ᱟᱵᱚ ᱥᱟᱱᱛᱟᱲ ᱜᱤᱫᱽᱨᱟᱹ ᱵᱟ ᱥᱟᱱᱛᱟᱲ ᱢᱤᱰᱤᱭᱟᱢ ᱛᱮ ᱰᱰᱮ ᱱᱟᱢᱵᱟᱨ ᱠᱚ ᱧᱟᱢ ᱟᱠᱟᱫᱟ ᱡᱟᱦᱟᱸ ᱫᱚ ᱱᱟᱦᱟᱜ ᱟᱵᱚ ᱟᱭᱳ ᱟᱲᱟᱝ ᱛᱮ ᱡᱟᱦᱟᱸ ᱵᱚᱱ ᱨᱚᱲᱫᱟ ᱦᱚᱸ ᱚᱸ ᱱᱚᱶᱟ ᱟᱲᱟᱝ ᱛᱮ ᱢᱤᱫᱴᱟᱝ ᱚᱞᱪᱤᱠᱤ ᱩᱰᱩᱠ ᱟᱠᱟᱱ ᱡᱟᱦᱟᱸ ᱟᱵᱚ ᱤᱡ ᱯᱚᱱᱰᱤᱛ ᱨᱚᱜᱷᱩᱱᱟᱛᱷ ᱢᱩᱨᱢᱩ ᱩᱰᱩᱠ ᱟᱠᱟᱱ ᱚᱱᱟ ᱚᱞ ᱪᱤᱠᱤ ᱦᱚᱸ ᱚᱭ ᱱᱚᱣᱟ ᱯᱟᱲᱦᱟᱣ ᱨᱮ ᱢᱤᱫᱴᱟᱝ ᱦᱚᱲ ᱜᱚᱨᱚᱵᱽ ᱠᱚ ᱵᱩᱡᱷᱟᱹᱣᱟ ᱦᱮᱪᱮ ᱟᱫᱚ ᱜᱚᱨᱚᱵ ᱥᱟᱶ ᱛᱮᱦᱚᱸ ᱱᱤᱡᱮᱨᱟᱜ ᱚᱲᱟᱜ ᱦᱚᱲ ᱦᱚᱸ ᱱᱚᱛᱮ ᱵᱩᱡᱽ ᱫᱚᱨᱠᱟᱨ ᱡᱮ ᱱᱚᱣᱟ ᱚᱞᱪᱤᱠᱤᱛᱮ ᱯᱟᱲᱦᱟᱣ ᱞᱮᱱᱠᱷᱟᱱ ᱟᱹᱰᱤ ᱢᱚᱸᱚᱡᱚᱜᱼᱟ ᱾ ᱜᱩᱡᱟᱨ ᱥᱵᱤᱫᱷᱟ ᱢᱮᱱᱟᱜᱼᱟ᱾ ᱛᱚ ᱚᱱᱟ ᱛᱮ ᱥᱟᱶᱛᱮ ᱚᱱᱠᱟᱱᱟᱜ ᱡᱟᱦᱟᱸ ᱞᱟᱠᱪᱟᱨ ᱡᱟᱦᱟᱸ ᱛᱤᱱᱟᱹᱜ ᱜᱮ ᱮᱱᱮᱡ ᱥᱮᱨᱮᱧ ᱠᱚᱨᱮᱱᱟᱜ᱾ ᱡᱟᱦᱟᱸ ᱠᱚ ᱚᱱᱟ ᱠᱚᱨᱮᱱᱟᱜ ᱟᱠᱚ ᱯᱟᱲᱦᱟᱣ ᱫᱟᱲᱮᱭᱟᱜ ᱟᱢ᱾ ᱚᱞ ᱪᱤᱠᱤ ᱛᱮᱜᱮ ᱯᱚᱛᱚᱵ ᱠᱟᱛᱷᱟ ᱠᱚ ᱦᱚᱸ ᱢᱮᱱᱟᱜ ᱟᱠᱟᱼᱟ ᱦᱟᱜ᱾
ᱦᱚᱸ ᱱᱤᱡᱮᱨᱟᱜ ᱵᱷᱟᱥᱟ ᱜᱚᱜᱚ ᱟᱲᱟᱝ ᱛᱮ ᱯᱟᱲᱦᱟᱣ ᱫᱚ ᱟᱹᱰᱤ ᱥᱚᱨᱮᱥ ᱜᱮ᱾
ᱱᱚᱶᱟ ᱫᱚ ᱦᱩᱭᱩᱜ ᱠᱟᱱᱟ ᱟᱭᱳ ᱟᱲᱟᱝ ᱛᱮ ᱫᱚ ᱡᱟᱦᱟᱸ ᱞᱮᱠᱟᱢ ᱨᱚᱲᱟ ᱚᱱᱮ ᱚᱱᱠᱟ ᱜᱮ ᱱᱚᱶᱟ ᱦᱚᱸ ᱯᱟᱲᱦᱟᱣ ᱦᱚᱸ ᱠᱟᱱᱟ᱾ ᱡᱟᱦᱟᱸ ᱟᱞᱟᱝ ᱟᱜ ᱞᱟᱹᱭ ᱠᱮᱫᱟ ᱦᱚᱸᱚᱭ ᱡᱟᱦᱟᱸ ᱨᱚᱲ ᱠᱟᱱᱟ ᱦᱟᱜ ᱚᱱᱟ ᱠᱚᱜᱮ ᱚᱱᱟ ᱦᱚᱸ ᱚᱞ ᱠᱟᱱᱟ
ᱦᱮᱸ
ᱢᱤᱫᱴᱟᱝ ᱱᱚᱣᱟ ᱜᱚᱨᱚᱵᱽ ᱵᱩᱡᱷᱟᱹᱜᱼᱟ ᱡᱮ ᱟᱭᱳ ᱟᱲᱟᱝ ᱛᱮ ᱢᱤᱫᱴᱟᱝ ᱯᱟᱲᱦᱟᱣ ᱫᱚ ᱟᱹᱰᱤ ᱜᱚᱨᱚᱵᱽ ᱟᱱᱟᱜ ᱠᱟᱱᱟ᱾ ᱡᱮᱢᱚᱱ ᱡᱮᱢᱚᱱ ᱱᱚᱶᱟ ᱟᱵᱚ ᱥᱟᱶᱛᱟ ᱨᱮᱱᱟᱜ ᱡᱟᱦᱟᱸ ᱛᱩᱢᱫᱟᱜ, ᱴᱟᱢᱟᱠ, ᱨᱮᱜᱽᱲᱟ ᱦᱮᱸ᱾ ᱦᱚᱜᱼᱚ ᱱᱚᱣᱟ ᱠᱚ ᱡᱮᱢᱚᱱ ᱚᱱᱟ ᱠᱚ ᱫᱚ᱾ ᱚᱞ ᱢᱮᱱᱟᱜᱼᱟ ᱥᱟᱱᱛᱟᱞᱤ ᱛᱮ ᱦᱚᱸ ᱥᱟᱱᱛᱟᱞᱤ ᱛᱮ ᱦᱚᱸ ᱪᱤᱱᱟᱹᱠ ᱡᱮ ᱚᱱᱟ ᱫᱚ ᱛᱩᱢᱫᱟᱜ ᱠᱚ ᱢᱮᱛᱟᱜᱼᱟ᱾ ᱴᱟᱢᱟᱠ ᱠᱩ ᱢᱮᱛᱟᱜ᱾ ᱚᱞ ᱠᱚᱨᱟ ᱢᱮᱱᱟᱜᱼᱟ ᱱᱚᱣᱟ ᱫᱚ ᱱᱚᱝ᱾ ᱱᱚ ᱛᱚᱲᱟᱣ ᱞᱮᱠᱷᱟᱱ ᱫᱚ ᱱᱚᱣᱟ ᱥᱟᱰᱮᱭᱟ ᱱᱚᱝᱠᱟ ᱱᱚᱝᱠᱟ ᱢᱤᱫᱴᱟᱝ ᱯᱟᱲᱦᱟᱣ ᱨᱮ ᱢᱮᱱᱟᱜ ᱟᱠᱟᱫ ᱛᱚ ᱛᱟᱵᱱᱟ
ᱦᱮᱸ ᱛᱚ ᱟᱵᱚᱣᱟᱜ ᱜᱮ, ᱟᱵᱚᱣᱟᱜ ᱜᱮ ᱡᱚᱛᱚ ᱚᱞᱱᱟ ᱡᱟᱦᱟᱸ, ᱛᱚ ᱚᱱᱟ ᱠᱚ ᱱᱤᱭᱟᱹ ᱜᱮ ᱠᱟᱞᱪᱟᱨ ᱡᱟᱦᱟᱸ ᱮᱴᱟᱜ ᱨᱮᱫᱚ ᱮᱴᱟᱜ ᱢᱤᱰᱤᱭᱟᱢ ᱨᱮᱫᱚ ᱩᱱᱟᱹᱜ ᱫᱚ ᱵᱟᱢ ᱧᱟᱢᱟ᱾
ᱦᱳᱭ ᱢᱟᱱᱮ ᱤᱧ ᱦᱚᱸᱧ ᱢᱚᱱᱮᱭᱟ ᱟᱵᱚᱣᱟᱜ᱾ ᱡᱟᱦᱟᱸ ᱚᱪᱤᱠᱤ ᱛᱟᱸᱻᱦᱟᱸ ᱫᱚ ᱱᱟᱜ ᱵᱷᱟᱥᱟᱛᱮ ᱡᱟᱦᱟᱸ ᱱᱟᱜ ᱠᱚ ᱯᱟᱲᱦᱟᱣ ᱧᱟᱢ ᱫᱚ ᱦᱚᱜᱼᱚ ᱱᱤ ᱫᱚ ᱵᱟᱹᱧ ᱵᱟᱲᱟᱭᱟ᱾ ᱡᱟᱠ ᱵᱟᱝᱞᱟ ᱢᱤᱰᱤᱭᱟᱢ ᱛᱮ ᱚᱞ ᱢᱮᱱᱟᱜᱼᱟ ᱥᱮ ᱵᱟᱝ ᱡᱟᱦᱟᱸ ᱴᱩᱠᱩ ᱤᱧ ᱢᱚᱱᱮᱭᱟᱹᱧ᱾ ᱡᱟ ᱟᱵᱚ ᱥᱟᱱᱛᱟᱲ ᱢᱤᱰᱤᱭᱟᱢ ᱛᱮ ᱢᱮᱱᱟᱜᱼᱟ᱾ ᱦ
ᱚᱞ ᱢᱮᱱᱟᱜ ᱨᱮᱦᱚᱸ ᱩᱱᱟᱹᱜ ᱜᱟᱹᱦᱤᱨ ᱛᱮᱫᱚ ᱚᱞ ᱫᱚ ᱵᱟᱹᱱᱩᱜ ᱠᱟᱫᱟ ᱡᱟ ᱦᱤᱥᱟᱹᱵ ᱛᱮ ᱟᱵᱚᱣᱟᱜ᱾ ᱞᱱᱟ
ᱟᱴ ᱯᱚᱨᱚᱵᱽ ᱯᱪ ᱟᱨᱦᱚᱸ ᱚᱱᱟ ᱟᱵᱚ ᱠᱤᱪᱷᱩ ᱜᱟᱱ ᱫᱚ ᱱᱟᱦᱟᱸᱜ ᱢᱮᱱᱟᱜ ᱵᱚᱱᱟ᱾ ᱛᱩᱢᱫᱟᱜ ᱴᱟᱢᱟᱠ ᱵᱚᱱ ᱞᱟᱹᱭ ᱠᱮᱫᱟ ᱱᱟᱦᱟᱜ, ᱦᱚᱸᱜ ᱚᱭ ᱱᱚᱣᱟ ᱛᱩᱢᱫᱟᱜ ᱴᱟᱢᱟᱠ ᱫᱚ ᱠᱤᱪᱷᱩ ᱜᱟᱱ ᱫᱚ ᱨᱩ ᱫᱚ ᱵᱟᱝᱠᱚ ᱵᱟᱲᱟᱭᱟ᱾
ᱚᱝ᱾
ᱡᱟᱦᱟᱸ ᱛᱤᱱᱟᱹᱠ ᱟᱵᱚᱨᱮᱱ ᱡᱟᱦᱟᱸ ᱠᱚ ᱢᱟᱨᱟᱝ ᱵᱟ ᱵᱟᱝ ᱯᱛᱷᱟᱵᱟᱠᱚ ᱢᱮᱱᱟᱜ ᱠᱚᱣᱟ ᱩᱱᱠᱩ ᱡᱟᱦᱟᱸᱨᱮ ᱟᱵᱚᱨᱮᱱ ᱦᱟᱲᱟᱢ ᱠᱚ ᱩᱱᱠᱩ ᱠᱚᱫᱚ ᱱᱚᱣᱟ ᱨᱩ ᱫᱚᱠᱚ ᱵᱟᱲᱟᱭᱟ ᱠᱤᱱᱛᱩ ᱱᱚᱜᱼᱚᱭ ᱡᱮ ᱟᱵᱚᱱ ᱱᱤᱛᱳᱜ ᱡᱟᱦᱟᱸ ᱵᱚᱱ ᱦᱟᱨᱟᱜ ᱠᱟᱱ ᱫᱚ ᱟᱵᱚ ᱠᱚᱫᱚ ᱠᱤᱱᱛᱩ ᱚᱱᱟ ᱨᱩ ᱠᱚᱫᱚ ᱵᱟᱵᱚᱱ ᱵᱟᱲᱟᱭᱟ ᱠᱟᱨᱚᱱ ᱪᱮᱫᱟᱜ ᱢᱟᱥᱮ ᱱᱚᱜᱼᱚᱭ ᱱᱟ ᱡᱮ ᱟᱵᱚ ᱥᱤᱠᱷᱱᱟᱹᱛ ᱦᱳᱭ ᱦᱳᱭ ᱦᱚᱸᱜᱼᱚᱭ ᱡᱮ ᱵᱟᱵᱚᱱ ᱪᱮᱥᱴᱟ ᱟᱠᱟᱫᱟ ᱛᱟᱯᱚᱨᱮ ᱟᱵᱚ ᱩᱱᱠᱩ ᱥᱟᱶᱛᱮ ᱟᱵᱚᱣᱟᱜ ᱢᱤᱞᱟᱹᱭ ᱢᱮᱥᱟ ᱵᱟᱹᱱᱩᱜ ᱟᱠᱟᱫ ᱛᱟᱵᱚᱱᱟ ᱵᱟᱝ ᱱᱚᱣᱟ ᱫᱚ ᱚᱱᱠᱟ ᱠᱚ ᱨᱩᱭᱟ ᱢᱮᱱᱛᱮ ᱦᱚᱜᱼ ᱱᱟ ᱵᱟᱹᱱᱩᱜ ᱠᱟᱜ ᱛᱟᱵᱚᱱᱟ
ᱦᱮᱸ
ᱦᱮᱸ ᱱᱚᱣᱟ ᱛᱩᱢᱫᱟᱜ ᱫᱚ ᱱᱚᱝᱠᱟ ᱪᱮᱴᱟᱜ ᱞᱮᱠᱷᱟᱱ ᱫᱚ ᱱᱚᱝᱠᱟ ᱥᱟᱹᱰᱮᱭᱟ ᱫᱚᱝ ᱫᱚ ᱱᱚᱝᱠᱟ ᱠᱚ ᱨᱩᱭᱟᱹ ᱟᱨ ᱞᱟᱜᱽᱲᱮ ᱫᱚ ᱱᱚᱝᱠᱟ ᱠᱚ ᱨᱩᱭᱟ ᱡᱷᱤᱠᱟᱹ ᱫᱚ ᱱᱚᱝᱠᱟ ᱠᱚ ᱨᱩᱭᱟ ᱦᱚᱜᱼᱚ ᱱᱟᱴᱟᱜ ᱡᱤᱱᱤᱥ ᱟᱵᱚ ᱥᱮᱬᱟ ᱵᱚᱱ ᱪᱮᱥᱴᱟᱭᱮᱫᱟ ᱢᱟᱱᱮ ᱟᱵᱚ ᱥᱮᱬᱟ ᱠᱚᱨᱛᱮ ᱜᱮᱞᱮ ᱟᱵᱚ ᱩᱱᱠᱩ ᱴᱷᱮᱱ ᱪᱮᱫᱚᱜ ᱢᱟ ᱞᱟᱹᱭ ᱟᱵᱚ ᱟᱠᱚ ᱢᱟᱱᱮ ᱢᱮᱱ ᱦᱩᱭᱩᱜᱼᱟ ᱱᱤᱡᱮ ᱡᱮ ᱡᱮᱴᱷᱟ ᱵᱟ ᱤᱧ ᱱᱚᱣᱟ ᱥᱮᱬᱟ ᱤᱧ ᱢᱮ
ᱦᱮᱸ
ᱦᱚᱦᱚᱱᱟ ᱠᱚᱫᱚ ᱟᱵᱚ ᱠᱤᱪᱷᱩᱜᱟᱱ ᱫᱚ ᱥᱮᱬᱟ ᱫᱚᱨᱠᱟᱨ ᱟᱵᱚᱱ ᱠᱟᱱᱟ ᱡᱮᱢᱚᱱ ᱟᱵᱚ ᱚᱱᱟ ᱫᱚ ᱛᱩᱢᱫᱟᱜ ᱴᱟᱢᱟᱠ ᱠᱚᱫᱚ ᱡᱮᱢᱚᱱ ᱡᱟᱦᱟᱸ ᱨᱮᱵᱚᱱ ᱨᱩᱭᱟ ᱵᱟᱯᱞᱟ ᱠᱚᱨᱮ ᱡᱟᱦᱟᱸ ᱫᱚ ᱟᱵᱚ ᱡᱟᱦᱮᱨ ᱜᱟᱲ ᱨᱮᱚᱱ ᱵᱚᱸᱝᱟᱜᱼᱟ ᱛᱚᱠᱷᱚᱱ ᱦᱚᱸᱵᱚᱱ ᱨᱩᱭᱟ ᱟᱨᱚ ᱡᱮ ᱟᱵᱚ ᱡᱟᱦᱟ ᱛᱤᱱᱟᱜ ᱢᱟᱜ ᱢᱟᱜ ᱢᱚᱬᱮ ᱠᱚᱵᱚᱱ ᱵᱚᱸᱜᱟᱜᱼᱟᱜ ᱚᱱᱟ ᱠᱚ ᱡᱚᱠᱷᱚᱱ ᱨᱩ ᱦᱚᱸ ᱥᱮᱬᱟ ᱫᱚᱨᱠᱟᱨᱚᱜ ᱠᱟᱱᱟ ᱚᱱᱟ ᱠᱚᱨᱮ ᱠᱟᱢᱤ ᱨᱮ ᱞᱟᱜᱟᱜᱼᱟ ᱨᱩ ᱥᱮᱬᱟ ᱠᱚ ᱦᱮᱸ ᱥᱮ ᱟᱫᱚ ᱟᱯᱮᱥᱮᱱ ᱦᱩᱭᱩᱜ ᱟᱥᱮ ᱵᱟᱝ ᱤᱭᱟᱹ ᱠᱚ ᱱᱚᱜᱼᱚᱭ ᱢᱟᱜ ᱢᱚᱬᱮ ᱠᱚ ᱦᱩᱭᱩᱜ ᱜᱮᱭᱟ ᱥᱮ ᱵᱟᱝ
ᱢᱟᱜ ᱢᱚᱬᱮ ᱠᱚ ᱦᱮᱸ ᱥᱟᱱᱟᱢᱟᱜ ᱜᱮᱞᱮ ᱟᱞᱮ ᱦᱚᱸᱞᱮ ᱠᱚᱨᱟᱣ ᱛᱟᱦᱮᱸᱱᱟ ᱡᱚᱛᱚ ᱜᱮ ᱦᱩᱭᱩᱜ ᱛᱟᱦᱮᱸᱱᱟ ᱢᱮᱱ ᱢᱮᱱ ᱛᱮᱫᱚ ᱦᱩᱭᱩᱜ ᱛᱟᱦᱮᱱ ᱜᱮᱭᱟ
ᱦᱮᱸ ᱟᱫᱚ ᱠᱤᱪᱷᱩ ᱫᱤᱱ ᱢᱟᱲᱟᱝ ᱜᱮᱛᱚ ᱢᱟᱜ ᱢᱚᱬᱮ ᱠᱷᱚᱱᱟᱜ ᱠᱤᱪᱷᱩ ᱯᱟᱨᱚᱢ ᱤᱫᱤᱜ ᱠᱟᱱᱟ ᱠᱤᱪᱷᱩ ᱠᱚ ᱫᱚ ᱠᱚᱨᱟᱣ ᱤᱫᱤᱭᱮᱜ ᱜᱮᱭᱟ ᱠᱚ
ᱦᱮᱸ ᱛᱚ ᱜᱚᱝᱠᱮᱧ ᱞᱟᱹᱭᱫᱟ ᱛᱟᱦᱚᱞᱮ ᱡᱟᱦᱟᱧ ᱞᱟᱹᱭ ᱫᱟ ᱢᱮᱱᱫᱟᱹᱧ ᱤᱱᱟᱹᱜ ᱜᱮ ᱱᱚᱰᱮ ᱜᱮ ᱟᱠᱷᱲᱟ ᱫᱚᱞᱟᱝ ᱢᱩᱪᱟᱹᱫᱟ ᱟᱭᱢᱟ ᱞᱟᱝ ᱜᱟᱞᱢᱟᱨᱟᱣ ᱠᱮᱫᱟ ᱦᱮᱸ
ᱦᱳᱭ ᱦᱳᱭ ᱴᱟᱭᱤᱢ ᱠᱚ ᱥᱮᱴᱮᱨᱚᱜ ᱦᱳᱭ ᱦᱳᱭ ᱴᱟᱭᱤᱢ ᱠᱚ ᱦᱩᱭᱩᱜ ᱠᱟᱱ ᱛᱟᱞᱟᱝ ᱟ ᱟᱨᱦᱚᱸ ᱚᱱᱠᱟᱜᱮ ᱧᱟᱯᱟᱢ ᱦᱩᱭᱩᱜᱼᱟ ᱚᱲᱚᱜ ᱦᱩᱭᱩᱜᱼᱟ ᱦᱮᱸ ᱥᱚᱢᱚᱭ ᱦᱩᱭ ᱟᱠᱟᱱᱟ ᱟᱨᱦᱚ ᱞᱟᱝ ᱜᱟᱞᱢᱟᱨᱟᱣᱼᱟ᱾
ᱦᱮᱸ